ᱡᱚᱦᱟᱨ ᱜᱮ ᱜᱚᱝᱠᱮ ᱢᱟ ᱞᱟᱹᱭᱵᱤᱱ?
ᱦᱮᱸ ᱡᱚᱦᱟᱨ ᱜᱮ ᱡᱚᱦᱟᱨ ᱜᱮ ᱟᱨ ᱛᱟᱦᱞᱮ ᱠᱷᱚᱵᱚᱨ ᱠᱚ ᱞᱟᱹᱭ ᱵᱤᱱ?
ᱠᱷᱚᱵᱚᱨ ᱠᱚ ᱫᱚ ᱚᱱᱚᱝᱠᱟ ᱫᱟᱨᱮ ᱠᱚ ᱨᱚᱦᱚᱭ ᱠᱚ ᱞᱟᱹᱠᱛᱤᱜ ᱠᱟᱱ ᱛᱟᱵᱚᱱᱟ ᱟᱵᱚᱣᱟᱜ ᱡᱚᱛᱚ ᱠᱩ ᱞᱟᱹᱜᱤᱫ ᱜᱮ᱾ ᱟᱵᱚ ᱯᱚᱨᱮᱨ ᱡᱤᱵ ᱡᱤᱭᱟᱹᱞᱤ ᱥᱮ ᱯᱳᱪᱟ ᱵᱟᱧᱪᱟᱣ ᱫᱚᱦᱚ ᱞᱟᱹᱠᱛᱤ ᱠᱟᱱ ᱛᱟᱵᱩᱱᱟ ᱜᱚᱝ ᱠᱮ ᱟᱨ ᱡᱟᱦᱟᱸ ᱴᱟᱜ ᱪᱟᱭᱟᱵᱚᱱ ᱫᱟᱨᱮ ᱠᱚ ᱡᱮᱚᱱ ᱟᱞᱚᱵᱚᱱ ᱢᱟᱜᱽ ᱢᱟ ᱥᱮ ᱪᱮᱫ ᱞᱮᱠᱟ ᱜᱚᱝᱠᱮ?
ᱦᱩᱸ ᱦᱩᱸ ᱛᱟᱯᱚᱨ ᱱᱚᱜ-ᱚᱭ ᱧᱮᱞᱵᱤᱱ ᱟᱵᱚ ᱫᱟᱨᱮ ᱠᱚᱵᱚᱱ ᱢᱟᱜ ᱫᱟ ᱥᱮ ᱡᱟᱦᱟᱸ ᱦᱳᱭᱛᱚ ᱵᱤᱨ ᱨᱮᱱ ᱡᱤᱵ ᱡᱤᱭᱟᱹᱞᱤ ᱠᱚ ᱡᱟᱦᱟᱸ ᱟᱠᱚᱣᱟᱜ ᱵᱟᱥᱛᱩ ᱛᱚᱱᱛᱨᱚ ᱛᱚ ᱚᱱᱟ ᱵᱚᱱ ᱱᱚᱥᱴᱚᱭᱮᱫ ᱛᱟᱠᱩᱣᱟ ᱦᱮᱸ ᱥᱮ ᱵᱟᱝ?
ᱦᱩᱸ ᱟᱭᱢᱟ ᱠᱤᱪᱷᱩ ᱵᱚᱱ ᱮᱸᱴᱠᱮᱴᱚᱬᱮᱭᱮᱫ ᱛᱟᱠᱚᱣᱟ᱾
ᱦᱩᱸ ᱦᱩᱸ ᱛᱟᱯᱚᱨ ᱩᱱᱠᱩᱣᱟᱜ ᱡᱟᱦᱟᱸ ᱵᱟᱥᱚᱥᱛᱷᱟᱱ ᱚᱱᱟ ᱵᱚᱱ ᱨᱟᱹᱯᱩᱫᱮᱫ ᱛᱟᱠᱚᱣᱟ᱾
ᱦᱮᱸ ᱟᱨ ᱚᱱᱟ ᱥᱚᱢᱚᱭ ᱤᱭᱟᱹ ᱥᱚᱢᱚᱭ ᱵᱮᱱ ᱧᱮᱞᱟ ᱜᱚᱝᱠᱮ ᱨᱟᱵᱟᱝ ᱥᱩᱢᱚᱭ ᱦᱟᱜ ᱟᱹᱰᱤ ᱵᱤᱨ ᱠᱚᱭ ᱠᱚ ᱫᱷᱚᱨᱟᱣᱟ ᱜᱚᱝᱠᱮ ᱱᱚᱣᱟ ᱠᱚᱫᱚ ᱫᱷᱚᱨᱟᱣ ᱩᱪᱤᱛ ᱵᱟᱝ ᱠᱟᱱᱟ, ᱟᱞᱤ ᱧᱟ ᱢᱮᱱ ᱞᱮᱠᱟᱛᱮ ᱫᱚ ᱦᱮᱸ ᱦᱮᱸ ᱦᱮᱸᱱ ᱫᱟᱨᱮ ᱱᱟᱲᱤ ᱥᱟᱠᱟᱢ ᱠᱚ ᱫᱚ ᱫᱚᱢᱮ ᱧᱩᱨᱩᱜ-ᱟ ᱛᱚ,
ᱦᱮᱸ ᱦᱮᱸ ᱯᱩᱨᱟᱹ ᱮᱠᱫᱚᱢ ᱜᱚᱴᱟ ᱵᱤᱨ, ᱦᱮᱸ ᱥᱮ ᱵᱟᱝ ᱯᱳᱦᱟ ᱫᱟᱨᱮ ᱟ ᱱᱮᱛᱟᱨ ᱧᱮᱞ ᱵᱮᱱ ᱮᱸᱻ ᱯᱟᱹᱦᱤᱞ ᱡᱟᱦᱟᱸ ᱦᱟᱯᱲᱟᱢ ᱠᱚᱠᱚ ᱛᱟᱦᱮᱸᱜ ᱠᱟᱱ ᱛᱟᱵᱚᱱᱟ ᱩᱱᱠᱩ ᱫᱚ ᱦᱟᱸᱜ ᱩᱱ ᱛᱚ ᱟᱨ ᱰᱟᱠᱴᱟᱨ ᱚᱱᱠᱟ ᱫᱚ ᱵᱟᱠᱚ ᱛᱟᱦᱮᱸᱜ ᱠᱟᱱᱟ ᱥᱮ ᱰᱟᱠᱛᱟᱨ ᱚᱲᱟᱜ ᱦᱚᱸ ᱵᱟᱠᱚ ᱪᱟᱞᱟᱣ ᱫᱟᱲᱮᱭᱟᱜ ᱛᱟᱦᱮᱸ ᱛᱟᱦᱞᱮ ᱚᱱᱟ ᱵᱤᱨ ᱨᱮᱱᱟᱜ ᱡᱟᱦᱟᱸ ᱨᱟᱱ ᱢᱩᱨᱜᱟᱹᱱ ᱫᱟᱨᱤ ᱠᱩ ᱛᱟᱦᱮᱸᱜ ᱠᱟᱱᱟ ᱦᱩᱰᱤᱧ ᱦᱩᱰᱤᱧ ᱚᱱᱟ ᱛᱮ ᱜᱮ ᱛᱚ ᱠᱚ ᱵᱮᱥᱚᱜ ᱠᱟᱱ ᱛᱟᱦᱮᱸᱜ-ᱟ᱾
ᱮᱠᱫᱚᱢ ᱮᱠᱫᱚᱢ ᱠᱤᱱᱛᱩ ᱱᱤᱛᱳᱜ ᱫᱚ ᱟᱵᱩᱣᱟᱜ ᱡᱟᱦᱟᱱᱟᱜ ᱚᱠᱠᱷᱚᱢᱚᱛ ᱛᱮ ᱜᱮ ᱟᱵᱩ ᱵᱟᱵᱩᱱ ᱥᱮᱬᱟ ᱫᱚᱦᱚ ᱫᱟᱲᱮᱭᱟᱜ ᱠᱟᱱᱟ᱾ ᱥᱮ ᱟᱨ ᱡᱟᱦᱟᱸᱭ ᱰᱟᱠᱛᱟᱨ ᱦᱟᱸᱜ ᱠᱚ ᱞᱮᱵ ᱠᱚᱨᱮ ᱠᱚ ᱯᱚᱨᱤᱠᱠᱷᱟ ᱠᱟᱛᱮ ᱠᱚ ᱤᱫᱤᱭᱫᱟ ᱥᱮ ᱱᱚᱣᱟ ᱠᱚ ᱱᱟ ᱵᱤᱨ ᱠᱚᱨᱮ ᱠᱷᱚᱱ ᱨᱤᱥᱟᱨᱪ ᱠᱟᱛᱮᱜ ᱜᱮ ᱥᱮ ᱤᱱᱵᱷᱮᱥᱴᱤᱠᱮᱥᱮᱱ ᱠᱟᱛᱮ ᱠᱚ ᱤᱫᱤ ᱠᱟᱛᱮ ᱞᱮᱵ ᱨᱮᱠᱚ ᱯᱚᱨᱤᱠᱷᱟ ᱱᱤᱨᱤᱠᱠᱷᱟ ᱠᱟᱛᱮᱫ ᱨᱟᱱ ᱠᱚ ᱵᱮᱱᱟᱣ ᱫᱟ ᱟᱨ ᱚᱱᱟᱜᱮ ᱯᱚᱭᱥᱟ ᱫᱤᱭᱮ ᱟᱵᱚ ᱵᱚᱱ ᱠᱤᱨᱤᱧ ᱮᱫᱟᱵᱚᱱ᱾
ᱦᱳᱭ ᱦᱳᱭ ᱟᱫᱚ ᱱᱤᱛᱳᱜ ᱫᱚ ᱦᱳᱭᱛᱚ ᱡᱚᱛᱚ ᱦᱚᱲ, ᱫᱚ ᱚᱱᱟ ᱨᱟᱱ ᱫᱟᱨᱮ ᱠᱚᱦᱚᱸ ᱵᱟᱵᱚᱱ ᱩᱨᱩᱢᱟ,
ᱦᱮᱸ ᱠᱤᱱᱛᱩ ᱦᱚᱜ ᱱᱟ ᱟᱵᱩ ᱩᱨᱩᱢ ᱯᱟᱦᱤ ᱰᱷᱮᱨ ᱫᱤᱱ ᱞᱟᱦᱟ ᱯᱮ ᱮᱱᱛᱮᱫ ᱦᱟᱯᱲᱟᱢ ᱠᱚᱴᱷᱮᱡ ᱵᱚᱱ ᱥᱮᱬᱟ ᱫᱚᱦᱚ ᱫᱟᱲᱮᱭᱟᱜ ᱠᱷᱟᱱ ᱜᱮ ᱟᱹᱰᱤ ᱱᱟᱯ ᱯᱟᱭ ᱠᱚᱜ ᱛᱟᱵᱚᱱ ᱠᱮᱭᱟ ᱦᱮᱸ ᱵᱟᱝ ᱥᱮ ᱱᱤᱛᱳ ᱦᱚᱸ ᱠᱤᱪᱷᱩ ᱠᱤᱪᱷᱩ ᱦᱮᱸ ᱠᱤᱪᱷᱩ ᱠᱤᱪᱷᱩ ᱱᱤᱛᱳᱜ ᱦᱚᱸ ᱢᱤᱫ ᱴᱟᱝ ᱤᱧ ᱨᱮᱱ ᱯᱨᱚᱯᱷᱮᱥᱟᱨ ᱢᱮᱱᱟᱭ ᱛᱤᱧᱟᱹ ᱩᱱᱤ ᱫᱚ ᱚᱛᱷᱚ ᱪᱚᱭ ᱢᱟᱥᱴᱚᱨ ᱠᱟᱱᱟᱭ ᱵᱷᱟᱜᱤ ᱡᱟᱭᱜᱟ ᱨᱮ ᱢᱟᱥᱴᱟᱨ ᱠᱟᱱᱟᱭ ᱚᱛᱷᱚᱪᱚ ᱱᱮᱛᱟᱨ ᱦᱚᱸ ᱮᱞᱳᱯᱟᱛᱤ ᱦᱳᱱᱤᱭᱟᱹᱯᱟᱹᱛᱤ ᱨᱟᱱ ᱠᱚ ᱵᱟᱭ ᱡᱚᱢᱟᱭ ᱨᱩᱣᱟᱹ ᱦᱟᱹᱥᱩ ᱞᱮᱱᱠᱷᱟᱱ᱾ ᱟᱡᱜᱮ ᱨᱟᱱ ᱢᱩᱨᱜᱟᱹᱱ ᱟᱭᱟᱜ ᱨᱟᱱ ᱢᱩᱨᱜᱟᱹᱱ ᱛᱮ ᱱᱤᱛᱳᱜ ᱦᱚᱸ ᱫᱚᱢᱮ ᱚᱵᱳᱥᱥᱚ ᱟ ᱫᱩᱠ ᱫᱩᱠ ᱠᱚᱨᱮᱱᱟᱜ ᱤᱭᱟᱹ ᱠᱚᱭ ᱨᱟᱱ ᱵᱟᱲᱟ ᱠᱚᱜᱮ ᱜᱮᱭᱟᱭ ᱚᱱᱠᱟ ᱯᱚᱭᱥᱟ ᱠᱷᱚᱭᱛᱤ ᱠᱚᱫᱚ ᱵᱟᱭ ᱦᱟᱜ ᱛᱟᱠᱚᱣᱟ ᱵᱟᱲᱟᱭ ᱛᱮ ᱨᱟᱱ ᱠᱚᱣᱟᱭ ᱥᱩᱵ ᱯᱷᱟᱸᱠᱟᱭ ᱛᱟᱦᱮᱸ ᱞᱮᱱᱠᱷᱟᱱ ᱦᱤᱡᱩᱜ ᱛᱟᱠᱚ ᱟᱨ ᱟᱡ ᱦᱚᱸᱭ ᱵᱟᱭ ᱮᱰᱵᱷᱮᱴᱟᱡᱽ ᱵᱟᱲᱟ ᱦᱚᱪ ᱦᱚᱪᱚᱜ ᱟᱭ ᱡᱮ ᱞᱟᱹᱭ ᱵᱟᱹᱲᱟᱹᱧ ᱯᱮ ᱡᱮ ᱤᱧ ᱫᱚᱢᱮᱧ ᱵᱟᱲᱟᱭᱟ ᱱᱚᱝᱠᱟ ᱱᱚᱝᱠᱟ ᱵᱷᱮᱡᱟ ᱠᱚᱯᱮ ᱱᱚᱝᱠᱟ ᱠᱚ ᱫᱚ ᱵᱟᱝ ᱩᱱᱤ ᱵᱟᱲᱟᱭᱟᱭ ᱨᱟᱱ ᱠᱚᱣᱟᱭ ᱱᱚᱝᱠᱟ ᱟᱨ
ᱦᱮᱸ ᱵᱷᱟᱞᱮ ᱱᱚᱰᱮ ᱚᱱᱠᱟ ᱢᱮᱱᱟᱜ ᱠᱚᱣᱟ ᱡᱟᱦᱟᱸᱭ ᱫᱚ ᱟᱨᱠᱤ ᱟᱸᱡᱚᱢ ᱟᱵᱤᱱ ᱟᱞ ᱫᱚ ᱢᱤᱫᱴᱮᱱ ᱟᱞᱮ ᱱᱚᱰᱚᱮ ᱢᱤᱫᱴᱮᱱ ᱢᱮᱱᱟᱭᱟ ᱚᱱᱠᱟ ᱜᱮ ᱩᱱᱤ ᱫᱚ ᱦᱟᱸᱜ ᱮᱜ ᱚᱱᱟ ᱤᱭᱟᱹ ᱠᱚᱨᱮᱱᱟᱜ ᱜᱮ ᱨᱮᱦᱮᱫ ᱠᱚᱨᱮᱱᱟᱜ ᱜᱮ ᱨᱟᱱᱮ ᱵᱟᱲᱟᱭᱟ
ᱟᱪᱪᱷᱟ ᱟᱪᱪᱷᱟ
ᱛᱚ ᱵᱤᱨ ᱠᱷᱚᱱᱮ ᱟᱹᱜᱩᱭᱟ ᱟᱹᱰᱤ ᱪᱷᱟᱱᱮ ᱚᱱᱟ ᱨᱟᱱᱮ ᱵᱮᱱᱟᱣ ᱵᱮᱱᱟ ᱢᱟᱱᱮ ᱡᱟᱦᱟᱱᱟᱜ ᱨᱩᱣᱟᱹᱜ ᱜᱮ ᱠᱚᱢ ᱥᱚᱢᱚᱭ ᱛᱮ ᱜᱮ ᱵᱮᱱ
ᱮᱠᱫᱚᱢ ᱵᱮᱱ ᱵᱮᱥᱚᱜᱼᱟ ᱟᱨ ᱱᱚᱣᱟ ᱠᱚ ᱨᱟᱱ ᱠᱚᱨᱮᱱᱟᱜ ᱫᱚ ᱠᱳᱱᱚ ᱥᱟᱭᱤᱰ ᱤᱯᱷᱮᱠᱴ ᱫᱚ ᱵᱟᱝ ᱛᱟᱦᱮᱱᱟ ᱜᱚᱝᱠᱮ ᱟᱵᱮᱱ ᱡᱩᱫᱤ ᱡᱟᱦᱟᱸ ᱛᱤᱱᱟᱹᱜ ᱵᱮᱱ ᱡᱚᱢ ᱨᱮᱦᱚ ᱮᱫ ᱵᱟᱲᱛᱤ ᱡᱮᱢᱚᱱ ᱮᱞᱳᱯᱟᱛᱷᱤ ᱦᱳᱱᱭᱟ ᱯᱟᱛᱤ ᱟᱵᱮᱱ ᱫᱚ ᱮᱢᱱᱤ ᱵᱮᱥᱩᱫ ᱫᱚ ᱵᱮᱱ ᱡᱚᱢ ᱠᱮ ᱡᱩᱫᱤ ᱵᱮᱱ ᱡᱚᱢ ᱯᱩᱪᱩᱪᱟ ᱛᱟᱦᱟᱞᱮ ᱟᱵᱮᱱᱟᱜ ᱥᱟᱭᱤᱴ ᱤᱯᱷᱮᱠᱴ ᱚᱰᱚᱠᱚᱜᱼᱟ
ᱦᱩᱸ ᱦᱩᱸ ᱦᱩᱸ
ᱠᱤᱱᱛᱩ ᱱᱚᱣᱟ ᱨᱮᱱᱟᱜ ᱫᱚ ᱠᱳᱱᱳ ᱥᱟᱭᱮᱰ ᱤᱯᱷᱮᱠᱴ ᱵᱟᱭ ᱧᱸᱮᱞᱡᱟᱢᱟ ᱵᱚᱨᱚᱝ ᱵᱷᱟᱜᱤ ᱮ ᱠᱟᱹᱢᱤᱭᱟ ᱵᱟᱭ ᱵᱮᱥ ᱮᱱ ᱠᱷᱟᱱ ᱵᱮᱱ ᱱᱟᱯᱟᱭ ᱠᱟᱛᱷᱟ
ᱦᱩᱸ ᱛᱟᱨᱯᱚᱨ ᱱᱚᱜᱚᱭ ᱧᱮᱞ ᱵᱮᱱ ᱡᱟᱦᱟᱸ ᱯᱚᱨᱤᱵᱮᱥ ᱫᱚ ᱦᱟᱸᱜ ᱟᱨᱚ ᱟᱵᱚ ᱵᱚᱱ ᱱᱚᱥᱴᱚᱭᱮᱫᱟ ᱱᱚᱜᱚᱭ ᱮᱠᱮᱱ ᱢᱟᱨᱟᱝ ᱢᱟᱨᱟᱝ ᱠᱟᱨᱠᱷᱟᱱᱟ ᱵᱮᱱᱟᱜ ᱠᱟᱱᱟ ᱠᱤᱱᱛᱩ ᱚᱱᱟ ᱨᱮᱱᱟ ᱫᱷᱩᱣᱟᱹ ᱡᱮ ᱪᱚᱴ ᱥᱮᱫ ᱪᱟᱞᱟᱜ ᱠᱟᱱᱟ ᱚᱱᱟ ᱛᱮᱜᱮ ᱛᱚ ᱡᱟᱦᱟᱸ ᱪᱮᱛᱟᱱ ᱨᱮᱱᱟᱜ ᱦᱚᱭᱞᱚᱝ ᱴᱟᱜ ᱦᱚᱸ ᱵᱟᱹᱲᱤᱡᱚᱜ ᱠᱟᱱᱟ᱾
ᱦᱮᱸ ᱜᱚᱝᱠᱮ ᱱᱚᱣᱟ ᱡᱟᱦᱟᱸ ᱚᱠᱥᱤᱡᱮᱱ ᱨᱮ ᱢᱮᱥᱟᱜ ᱠᱟᱱ ᱛᱟᱵᱚᱱᱟ ᱫᱟᱨᱮ ᱠᱚ ᱞᱟᱹᱜᱤᱫ ᱢᱟ ᱟᱭᱢᱟ ᱠᱤᱪᱷᱩ ᱠᱤᱪᱷᱩ ᱫᱟᱨᱮ ᱢᱮᱱᱟᱜᱼᱟ ᱟᱨ ᱟᱵᱚ ᱱᱤᱛᱚᱜ ᱡᱟᱦᱟᱸ ᱯᱷᱟᱨᱠᱟᱱᱟᱭ ᱤᱱᱰᱤᱥᱴᱤᱞ ᱠᱚᱠᱚ ᱵᱮᱱᱟᱣ ᱮᱫ ᱛᱟᱵᱚᱱᱟ ᱱᱚᱣᱟ ᱠᱚᱨᱮᱫᱚ ᱮᱢᱚᱱ ᱠᱤᱪᱷᱩ ᱠᱤᱪᱷᱩ ᱜᱮᱥ ᱠᱚ ᱥᱮ ᱮᱢᱚᱱ ᱠᱤᱪᱷᱩ ᱠᱮᱢᱤᱠᱮᱞ ᱠᱚ ᱢᱮᱥᱟᱜᱼᱟ ᱥᱮ ᱚᱱᱟ ᱠᱚ ᱡᱟᱦᱟᱸ ᱱᱟᱣᱟ ᱫᱟᱨᱮ ᱚᱱᱟ ᱵᱟᱧᱪᱟᱜ ᱞᱟᱹᱜᱤᱫ ᱥᱮ ᱞᱟᱹᱴᱩ ᱦᱟᱨᱟᱵᱩᱨᱩ ᱞᱟᱹᱜᱤᱫ ᱵᱟᱫᱷᱟᱭ ᱥᱤᱥ ᱴᱤᱭᱟ ᱟᱨᱠᱤ ᱚᱱᱟ ᱚᱱᱟᱨᱮ ᱚᱱᱠᱟᱱᱟᱜ ᱠᱮᱢᱤᱠᱮᱞ ᱚᱠᱥᱤᱡᱮᱱ ᱨᱮ ᱢᱤᱠᱥᱚᱜ ᱠᱟᱱᱟ᱾ ᱟᱵᱮᱱ ᱠᱤᱪᱷᱩ ᱠᱟᱨᱠᱷᱟᱱᱟ ᱥᱩᱨ ᱠᱚᱨᱮ ᱵᱮᱱ ᱪᱟᱞᱟᱣ ᱞᱮᱱᱠᱷᱟᱱ ᱵᱮᱱ ᱵᱩᱡ ᱫᱟᱲᱮᱭᱟᱜ-ᱟ ᱫᱟᱨᱮ ᱠᱚᱨᱮᱱᱟᱜ ᱫᱟᱨᱮ ᱥᱟᱠᱟᱢ ᱠᱚᱨᱮ ᱪᱮᱫ ᱞᱮᱠᱟ ᱞᱟ ᱴᱟᱷᱟ ᱠᱚᱜᱼᱟ ᱦᱮᱸᱫᱮ ᱴᱟᱭᱤᱯ ᱟᱫᱚ ᱚᱱᱟ ᱫᱟᱨᱮ ᱫᱚ ᱵᱟᱝ ᱢᱟᱨᱟᱝ ᱚᱜᱼᱟ ᱟᱨᱠᱤ᱾
ᱦᱮᱸ ᱦᱮᱸ ᱤᱭᱟᱹ ᱜᱚᱝᱠᱮ ᱟᱹᱞᱤᱧ ᱡᱟᱦᱟᱸ ᱚᱱᱮ ᱡᱷᱟᱲᱜᱨᱟᱢ ᱥᱩᱨ ᱨᱮᱜᱮ ᱦᱟᱸᱜ ᱤᱭᱟᱹ ᱢᱮᱱᱟᱜᱼᱟ ᱡᱟᱦᱟᱸ ᱠᱟᱨᱠᱷᱟᱱᱟ ᱦᱟᱸᱜ ᱤᱭᱟᱹᱵᱮᱱ ᱟᱸᱧᱡᱚᱢ ᱠᱟᱫᱟ ᱡᱷᱟᱲᱜᱟᱨᱟᱢ ᱫᱷᱟᱨᱮ ᱢᱮᱱᱟᱜᱼᱟ ᱦᱮᱸ ᱛᱟᱦᱚᱞᱮ ᱚᱱᱟ ᱚᱱᱟ ᱫᱷᱟᱨᱮ ᱡᱩᱫᱤ ᱵᱮᱱ ᱪᱟᱞᱟᱜᱼᱟ ᱧᱮᱞ ᱵᱮᱱ ᱫᱟᱨᱮ ᱠᱚᱨᱮᱱᱟᱜ ᱚᱵᱚᱥᱛᱟ ᱢᱟᱱᱮ ᱮᱠᱫᱚᱢ ᱦᱮᱸᱫᱮ ᱪᱟᱵᱟᱣ ᱟᱠᱱᱟ ᱮᱠᱫᱚᱢ ᱢᱟᱱᱮ ᱪᱮᱫ ᱵᱤᱱ ᱞᱟᱹᱭᱟ ᱩᱱᱤ ᱫᱟᱨᱮ ᱛᱟᱞᱮ ᱡᱩᱫᱤ ᱦᱮᱸᱫᱮ ᱪᱟᱵᱟ ᱠᱚᱜᱼᱟ ᱩᱱᱤ ᱛᱚ ᱟᱨ ᱥᱟᱠᱟᱢ ᱨᱮᱜᱮ ᱛᱚ ᱡᱚᱢᱟᱜ ᱫᱚᱭ ᱵᱮᱱᱟᱣ ᱡᱚᱝᱟᱼᱟ ᱦᱮᱸ ᱥᱮ ᱵᱟᱝ ᱟᱫᱚ ᱡᱩᱫᱤ ᱚᱱᱠᱟ ᱦᱮᱸᱫᱮ ᱪᱟᱵᱟ ᱠᱚᱜᱼᱟ ᱛᱟᱦᱚᱞᱮ ᱪᱤᱠᱟᱹᱛᱮ ᱩᱱᱤ ᱚᱸᱰᱮ ᱡᱚᱢᱟᱜ ᱵᱮᱱᱟᱣ ᱛᱮ ᱟᱨ ᱚᱠᱥᱤᱡᱮᱱᱮ ᱟᱲᱟᱜᱟ ᱛᱟᱦᱚᱞᱮ ᱚᱸᱰᱮ ᱛᱚ ᱟᱹᱰᱤ ᱜᱟᱱ ᱚᱱᱟ ᱫᱟᱨᱮ ᱦᱚᱸ ᱱᱚᱥᱴᱚᱜᱼᱟ ᱚᱱᱠᱟ ᱞᱮᱠᱟ ᱛᱮᱫᱚ
ᱦᱮᱸ ᱜᱚᱝᱠᱮ ᱱᱤᱛ ᱟᱵᱮᱱ ᱡᱩᱫᱤ ᱵᱮᱱ ᱚᱱᱮ ᱚᱱᱟ ᱤᱭᱟ ᱥᱚ ᱥᱟᱭᱤᱴ ᱨᱮ ᱡᱩᱫᱤ ᱱᱤᱭᱩᱡᱽ ᱠᱚ ᱠᱟᱹᱴᱤᱡ ᱵᱮᱱ ᱧᱮᱞᱟ ᱠᱟᱱᱟ ᱢᱮᱜᱷᱟ ᱞᱚᱭ ᱥᱟᱭᱤᱰ ᱠᱚ ᱠᱤᱪᱷᱩ ᱠᱤᱪᱷᱩ ᱡᱟᱭᱜᱟ ᱠᱚᱨᱮ ᱠᱚ ᱢᱟᱭ ᱠᱤᱞᱤᱝ ᱵᱟᱲᱟᱭᱮᱫᱼᱟ ᱠᱚ ᱱᱟᱣᱟ ᱱᱟᱣᱟ ᱯᱷᱮᱠᱴᱨᱤ ᱠᱚᱨᱮ ᱱᱟᱣᱟ ᱱᱟᱣᱟ ᱤᱭᱟᱹ ᱠᱚᱨᱮᱱᱟᱜ᱾ ᱦᱩ ᱩᱱ ᱡᱚᱠᱷᱚᱱ ᱟᱵᱮᱱ ᱵᱮᱱ ᱧᱮᱞ ᱧᱮᱞ ᱧᱟᱢᱟᱵᱮᱱ ᱛᱤᱱᱟᱹᱜ ᱦᱚᱲᱟᱜ ᱠᱮᱱᱥᱟᱨ ᱠᱚ ᱦᱩᱭᱩᱜ ᱠᱟᱱ ᱛᱟᱠᱚ-ᱟ ᱛᱤᱱᱟᱹᱜ ᱦᱚᱲᱟᱜ ᱛᱤᱱᱟᱹᱜ ᱠᱤᱪᱷᱩ ᱦᱩᱭᱩᱜ ᱠᱟᱱ ᱛᱟᱠᱚᱣᱟ᱾ ᱥᱩᱫᱷᱩ ᱚᱱᱮ ᱚᱱᱟ ᱠᱟᱨᱠᱷᱟᱱᱟ ᱠᱚᱞᱠᱟᱨᱠᱷᱟᱱᱟ ᱠᱮᱢᱤᱠᱮᱞ ᱨᱮᱱᱟᱜ ᱥᱟᱸᱥ ᱥᱩᱫᱩ ᱩᱱᱠᱩ ᱱᱤᱠᱟᱹᱥ ᱠᱚ ᱦᱟᱛᱟᱣᱟ ᱱᱚᱜ ᱚ ᱱᱟ ᱜᱮ। ᱩᱱᱠᱩᱣᱟᱜ ᱟᱥᱚᱞ ᱠᱟᱨᱚᱱ ᱦᱮᱸ ᱛᱟᱦᱞᱮ ᱛᱤᱱᱟᱹᱜ ᱵᱤᱥ ᱠᱟᱱᱟ।
ᱦᱩᱸ ᱦᱩᱸ।
ᱟᱫᱚ ᱡᱟᱦᱟᱸᱭᱟᱜ ᱠᱟᱨᱠᱷᱟᱱᱟ ᱠᱟᱱᱟ ᱩᱱᱤ ᱫᱚ ᱠᱤᱱᱛᱩ ᱥᱩᱥᱛᱚ ᱢᱮᱱᱟ ᱥᱩᱥᱛᱷᱚ ᱥᱟᱵᱷᱟᱵᱤᱠ ᱟᱹᱰᱤᱥ
ᱦᱮᱸ ᱩᱱᱤ ᱫᱚ ᱴᱟᱠᱟ ᱯᱚᱭᱥᱟ ᱢᱮᱱᱟᱜ ᱛᱟᱭᱟ ᱩᱱᱤ ᱫᱚ ᱛᱟᱦᱮᱱ ᱜᱮᱭᱟᱭ।
ᱦᱮᱸ ᱵᱷᱳᱽ ᱫᱚᱠᱚ ᱚᱱᱟ ᱥᱩᱨ ᱥᱩᱯᱩᱨ ᱨᱮᱸᱜᱮᱡ ᱚᱨᱮᱡ ᱚ
ᱦᱩᱸ ᱱᱚᱣᱟ ᱦᱚᱸ ᱟᱨ ᱚᱱᱟ ᱠᱷᱚᱲᱚᱠᱯᱩᱨᱮ ᱡᱟᱦᱟᱸ ᱦᱟᱸᱜ ᱨᱚᱥᱥᱤ ᱠᱟᱨᱠᱷᱟᱱᱟ ᱢᱮᱱᱟᱜ ᱫᱚ ᱨᱮᱥᱢᱤ ᱠᱟᱨᱠᱷᱟᱱᱟ ᱥᱮ ᱪᱮᱫ ᱢᱮᱱᱟᱜ ᱫᱚ ᱚᱱᱟ ᱛᱚ ᱠᱷᱚᱵᱚᱨ ᱟᱹᱞᱤᱧ ᱧᱮᱞ ᱜᱮᱭᱟ ᱟᱹᱰᱤ ᱦᱚᱲ ᱚᱱᱠᱟ ᱨᱩᱣᱟᱹ ᱦᱟᱹᱥᱩ ᱫᱚ ᱦᱩᱭᱩᱜ ᱠᱟᱱ ᱛᱟᱠᱚᱣᱟ। ᱟᱨ ᱟᱹᱰᱤᱜᱟᱱ ᱟᱱᱫᱳᱞᱚᱱ ᱠᱟᱛᱮ ᱦᱚᱸ ᱚᱱᱟ ᱦᱟᱸᱜ ᱵᱟᱠᱚ ᱵᱚᱱᱫᱚ ᱫᱟᱲᱮ ᱠᱟᱣᱫᱟ।
ᱩᱸ ᱦᱮᱸ ᱜᱚᱝᱠᱮ ᱴᱟᱠᱟ ᱯᱚᱭᱥᱟ ᱱᱤᱛᱚᱜ ᱫᱚ ᱴᱟᱠᱟ ᱡᱟᱦᱟᱸᱟᱭ ᱩᱱᱤᱜᱮᱛᱚᱭ ᱨᱚᱲ-ᱟᱭ। ᱴᱟᱠᱟ ᱵᱟᱝ ᱛᱟᱦᱮᱸ ᱱᱮᱱ ᱠᱷᱟᱢ ᱟᱵᱤᱱ ᱫᱚ ᱢᱮᱫ ᱥᱟᱢᱟᱝ ᱨᱮ ᱧᱮᱞ ᱧᱟᱢᱚᱜ ᱨᱚᱦᱚᱸ ᱪᱮᱫ ᱦᱚᱸ ᱠᱟᱠᱚ ᱢᱮᱛᱟᱦ ᱛᱟᱵᱤᱱᱟ।
ᱪᱤᱞᱤ ᱦᱚᱸ ᱵᱟᱝ ᱠᱟᱱᱟᱵᱤᱱ ᱢᱟᱱᱮ ᱠᱟᱛᱷᱟ ᱪᱮᱫ ᱠᱚ ᱞᱟᱹᱭᱟ ᱴᱟᱠᱟ ᱛᱮᱜᱮ ᱥᱟᱹᱨᱤ ᱠᱟᱛᱷᱟ ᱮᱲᱮᱜᱼᱟ ᱟᱨ ᱮᱲᱮ ᱠᱟᱛᱷᱟ ᱦᱚᱸ ᱥᱟᱹᱨᱤᱜᱼᱟ। ᱴᱟᱠᱟ ᱛᱟᱦᱮᱸ ᱞᱮᱱᱠᱷᱟᱱ ᱜᱮ।
ᱪᱮᱜ ᱵᱮᱱ ᱞᱟᱹᱭᱟ ᱜᱚᱝᱠᱮ ᱫᱩᱠ ᱨᱮᱱᱟᱜ ᱛᱟᱢᱟ ᱱᱚᱝᱠᱟ ᱜᱮ ᱱᱚᱜ-ᱚᱭ ᱱᱤᱛᱳᱜ ᱧᱮᱞ ᱧᱟᱢᱚᱜ ᱠᱟᱱᱟ ᱡᱮᱢᱚᱱ। ᱯᱨᱟᱭ ᱡᱟᱭᱜᱟ ᱨᱮᱜᱮ ᱫᱚᱢᱮ ᱫᱟᱨᱮ ᱠᱚᱠᱚ ᱢᱟᱜ ᱮᱸᱭᱟ ᱠᱚ ᱨᱟᱥᱛᱟ ᱨᱮᱱᱟᱜ ᱩᱱᱟᱹᱜ ᱫᱚᱨ ᱦᱳᱭᱛᱳ ᱩᱱᱟᱹᱜ ᱠᱤᱪᱷᱩ ᱫᱚᱨᱠᱟᱨ ᱵᱟᱝ ᱠᱟᱱᱟ ᱵᱷᱟᱜᱤ ᱵᱷᱟᱜᱤ ᱡᱟᱭᱜᱟ ᱠᱚ। ᱢᱟᱜ ᱠᱟᱛᱮᱫ ᱠᱚ ᱠᱚᱞᱠᱟᱨᱠᱷᱟᱱᱟ ᱠᱚ ᱵᱮᱱᱟᱣ ᱮᱫᱟ ᱠᱚ ᱟᱨ ᱚᱸᱰᱮ ᱠᱚᱞᱠᱟᱨᱠᱷᱟᱱᱟ ᱵᱮᱱᱟᱣ ᱠᱟᱛᱮᱫ ᱚᱱᱟ ᱚᱛᱷᱚᱪᱚ ᱚᱸᱰᱮᱱᱟᱜ ᱚᱠᱥᱤᱡᱮᱱ ᱠᱚᱠᱚ ᱵᱟᱹᱲᱤᱡᱮᱜᱼᱟ ᱥᱩ ᱪᱮᱜ ᱠᱟᱭ ᱮᱴᱟᱜ ᱠᱤᱪᱷᱩ ᱵᱮᱱᱤᱯᱷᱤᱴ ᱫᱚ ᱪᱮᱫ ᱜᱮ ᱵᱟᱝ ᱦᱩᱭᱩᱜ ᱠᱟᱱᱟ। ᱦᱩᱸ ᱚᱸᱰᱮᱱᱟᱜ ᱮᱴᱟᱜ ᱠᱤᱪᱷᱩ ᱵᱚᱨᱤᱯᱷᱤᱴ ᱫᱚ ᱵᱟᱝ ᱦᱩᱭᱩᱜ ᱠᱟᱱᱟ ᱡᱟᱦᱟᱸ ᱦᱚᱭᱛᱳ ᱢᱟᱞᱤᱠᱟᱜ ᱩᱱᱠᱩᱯ ᱩᱱᱠᱩᱣᱟᱜ ᱯᱚᱠᱮᱴ ᱛᱮ ᱯᱮᱨᱮᱡᱚᱜ ᱚᱱᱟ ᱰᱷᱮᱨ ᱼᱼ
ᱦᱩᱸ ᱦᱩᱸ ᱟᱨ ᱩᱱᱠᱩ ᱛᱚ ᱱᱚᱸᱰᱮ ᱫᱚ ᱵᱟᱠᱚ ᱛᱟᱦᱮᱱᱟ ᱚᱸᱰᱮ ᱡᱟᱦᱟᱸᱭ ᱠᱚ ᱛᱟᱦᱮᱱᱟ ᱠᱚ ᱫᱷᱟᱨᱮ ᱨᱮ ᱵᱚᱥᱚᱛᱤ ᱩᱝᱠᱩᱣᱟᱜ ᱚᱥᱩᱵᱤᱫᱟ ᱩᱱᱤ
ᱩᱱᱠᱩᱣᱟᱜ ᱚᱥᱩᱵᱤᱫᱟ ᱩᱱᱠᱩᱣᱟᱜ ᱚᱥᱩᱵᱤᱫᱟ ᱢᱟᱱᱮ ᱟᱢ ᱩᱱᱠᱩ ᱨᱮᱱ ᱯᱚᱨᱮᱨ ᱜᱤᱫᱽᱨᱟᱹ ᱯᱤᱫᱽᱨᱟᱹ ᱦᱚᱸ ᱠᱮᱱᱥᱟᱨ ᱟᱛᱮ ᱦᱭᱛᱳ ᱡᱚᱱᱢᱚ ᱛᱚᱨᱟ ᱠᱷᱚᱡ ᱜᱮ ᱡᱟᱦᱟᱸᱱᱟᱜ ᱵᱟᱝ ᱡᱟᱦᱟᱸᱱᱟᱜ ᱨᱳᱜᱽ ᱟᱡᱟᱨ ᱟᱠᱨᱟᱱᱛᱚ ᱠᱟᱛᱮᱫ ᱦᱩᱭᱩᱜ᱾ ᱠᱤᱱᱛᱩ ᱩᱱᱠᱩᱣᱟᱜ ᱫᱚᱥ ᱫᱚ ᱪᱮᱫ ᱛᱟᱠᱚ ᱥᱤᱫᱷᱩ ᱚᱱᱰᱮ ᱨᱮᱱ ᱢᱟᱹᱱᱢᱤ ᱠᱟᱱᱟ ᱠᱚ ᱩᱱᱠᱩ ᱚᱱᱟ ᱫᱚ
ᱦᱳᱭ ᱦᱳᱭ᱾ ᱛᱟᱯᱚᱨ ᱧᱮᱞ ᱵᱮᱱ ᱟᱞᱤᱧ ᱦᱚᱸ ᱚᱝᱠᱟ ᱵᱟᱭᱨᱮ ᱞᱤᱧ ᱛᱟᱦᱮᱱ ᱛᱟᱦᱮᱱᱟ ᱛᱚ ᱛᱟᱦᱞᱮ ᱟᱞᱮ ᱡᱟᱦᱟᱸ ᱚᱱᱠᱟ ᱵᱷᱟᱲᱟ ᱚᱲᱟᱜ ᱨᱮ ᱛᱟᱦᱮᱱ ᱦᱩᱭᱩᱜ ᱛᱟᱦᱮᱸᱱᱟ᱾ ᱚᱱᱟ ᱥᱩᱨ ᱨᱮᱜᱮ ᱚᱱᱠᱟ ᱠᱟᱨᱠᱷᱟᱱᱟ ᱼᱼ ᱛᱟᱦᱮᱸᱫ ᱠᱟᱱᱟ ᱟᱫᱚ ᱧᱮᱞ ᱵᱟᱲᱟ ᱠᱟᱜ ᱟᱹᱞᱤᱧ ᱚᱱᱟ ᱠᱟᱨᱠᱷᱟᱱᱟ ᱨᱮᱱᱟᱜ ᱡᱟᱦᱟᱸ ᱚᱸᱰᱮ ᱫᱚ ᱦᱟᱸᱜ ᱫᱷᱤᱨᱤ ᱠᱚ ᱜᱩ ᱥᱮ ᱚᱱᱟ ᱡᱟᱦᱟᱸ ᱜᱩᱴᱤ ᱫᱷᱤᱨᱤ ᱠᱚ ᱵᱟᱝ ᱦᱩᱭᱩᱜᱼᱟ?
ᱦᱮᱸ ᱦᱮᱸ ᱜᱚᱝᱠᱮ ᱾
ᱟᱫᱚ ᱚᱱᱟ ᱨᱮᱱᱟᱜ ᱡᱟᱦᱟᱸ ᱤᱭᱟᱹ ᱛᱮ ᱚᱱᱟ ᱵᱟᱹᱞᱤ ᱞᱮᱠᱟᱱᱟᱜ ᱮᱠᱛᱚ ᱚᱴᱟᱝ ᱦᱟᱹᱡᱩᱜ ᱛᱟᱦᱮᱸᱱᱟ ᱵᱟᱝ ᱢᱟᱱᱮ ᱵᱟᱭᱨᱮ ᱨᱮ ᱡᱩᱫᱤ ᱵᱮᱱ ᱛᱤᱸᱜᱩᱱᱟᱥᱮ ᱢᱟᱱᱮ ᱮᱠᱫᱚᱢ ᱤᱭᱟᱹ ᱜᱚᱫᱚᱜ ᱟᱵᱮᱱ᱾ ᱦᱮᱸᱫᱮ ᱜᱚᱫᱚᱜ ᱟᱵᱮᱱ ᱚᱝᱠᱟ ᱚᱴᱟᱝ ᱦᱤᱡᱩᱜᱼᱟ᱾
ᱦᱮᱸ ᱟᱹᱵᱤᱱ ᱵᱩᱡ ᱵᱮᱱ ᱢᱟᱹᱱᱢᱤ ᱢᱟᱱᱮ ᱵᱟᱨᱦᱮ ᱨᱮᱵᱮᱱ ᱛᱤᱸᱜᱩᱣᱠᱟᱱᱟ ᱤᱱᱟᱹ ᱛᱮᱜᱮ ᱚᱱᱠᱟ ᱚᱵᱚᱥ ᱛᱚ ᱛᱟᱦᱟᱞᱮ ᱟᱵᱚᱣᱟᱜ ᱡᱟᱦᱟᱸ ᱯᱷᱩᱥ ᱯᱷᱩᱥ ᱚᱸᱰᱮ ᱡᱮᱢᱚᱱ ᱱᱤᱟᱠᱹᱥ ᱵᱚᱱ ᱠᱷᱟᱹᱲ ᱮᱫᱟᱵᱚᱱ। ᱛᱚ ᱱᱚᱰᱮᱱᱟᱜ ᱛᱤᱱᱟᱹᱜ ᱚᱥᱩᱵᱤᱫᱷᱟ ᱛᱤᱱᱟᱹᱜ ᱠᱷᱚᱭ ᱠᱷᱚᱛᱤ ᱦᱩᱭᱩᱜ ᱠᱟᱱᱟ ᱾ ᱚᱸᱰᱮ ᱢᱟ ᱟᱨᱚ ᱯᱟᱛᱞᱟ ᱜᱮᱛᱟᱵᱚᱱ ᱦᱮᱸ ᱵᱟᱝ ᱥᱮ? ᱟᱨ ᱚᱸᱰᱮ ᱡᱩᱫᱤ ᱫᱤᱱᱜᱤ ᱚᱱᱠᱟᱱ ᱥᱤᱜ ᱱᱤᱠᱟᱹᱥ ᱵᱚᱱ ᱦᱟᱛ ᱛᱚ ᱚᱱᱠᱟᱱᱟᱜ ᱱᱤᱠᱮᱥ ᱛᱟᱦᱚᱞᱮ ᱛᱤᱱᱟᱹᱜ ᱴᱟ ᱟᱵᱮᱱ ᱦᱚᱲᱢᱚ ᱞᱟᱹᱜᱤᱫ ᱦᱚᱲᱢᱚ ᱡᱤᱣᱤ ᱞᱟᱹᱜᱤᱫ ᱵᱷᱟᱜᱮ ᱜᱮᱭᱟ? ᱦᱩᱸ ᱯᱩᱨᱟᱹ ᱟᱹᱠᱷᱤᱨ ᱜᱚᱝᱠᱮ ᱡᱟᱦᱟᱸ ᱨᱮ ᱟᱵᱮᱱ ᱟᱥᱤ ᱵᱚᱪᱷᱚᱨ ᱵᱚᱪᱷᱚᱨ ᱵᱟᱧᱪᱟᱜ ᱠᱟᱛᱷᱟ ᱠᱟᱱᱟ ᱚᱸᱰᱮ ᱟᱵᱮᱱ ᱯᱚᱸᱥᱳᱴᱴᱤ ᱥᱟᱴ ᱨᱮ ᱜᱮ ᱟᱹᱰᱤ ᱩᱛᱟᱹᱨ ᱵᱮᱱ ᱫᱩᱨᱵᱚᱞᱚᱜ ᱠᱟᱱᱟ ᱵᱮᱱ ᱾
ᱦᱮᱸ ᱦᱚᱸᱜ ᱱᱟ ᱧᱮᱞ ᱵᱮᱱ ᱦᱟᱸᱜ ᱯᱟᱹᱦᱤᱞ ᱦᱟᱯᱲᱟᱢ ᱠᱚ ᱡᱟᱦᱟᱸᱭ ᱠᱚ ᱛᱟᱦᱮᱸ ᱠᱟᱱᱟ ᱛᱚ ᱩᱱᱠᱩ ᱫᱚ ᱮᱠᱫᱚᱢ ᱮᱠᱥᱚ ᱵᱚᱪᱷᱚᱨ ᱛᱟᱵ ᱦᱟᱹᱵᱤᱡ ᱠᱚ ᱵᱟᱧᱪᱟᱜ ᱾ ᱠᱟᱱ ᱛᱟᱦᱮᱱᱟ ᱟᱨ ᱱᱤᱛᱚᱜ ᱱᱤᱛᱚᱜ ᱥᱟᱴ ᱦᱟᱸᱜ ᱵᱟᱵᱚᱱ ᱯᱟᱨᱚᱢᱮᱫᱟ ᱦᱮᱸ ᱥᱮ ᱵᱟᱝ?
ᱮᱠᱫᱚᱢ ᱢᱟᱱᱮ ᱟᱞᱮ ᱨᱮᱱ ᱢᱤᱫᱴᱟᱝ ᱫᱟᱫᱩ ᱢᱮᱱᱟᱭ ᱛᱟᱞᱮᱭᱟ ᱤᱧ ᱫᱟᱫᱩ ᱜᱮ ᱱᱤᱡᱮ ᱫᱟᱫᱩ ᱜᱮ ᱩᱱᱤ ᱦᱟᱸᱜ ᱱᱤᱛᱚᱜ ᱮᱠ ᱥᱚ ᱮᱠ ᱜᱟᱱ ᱦᱩᱭᱩᱜ ᱠᱟᱱ ᱛᱟᱭᱟ ᱦᱟᱸᱜ ᱜᱚᱝᱠᱮ ᱵᱩᱡᱷ ᱫᱟᱵᱮᱱ ᱚᱛᱷᱚᱪᱚ ᱱᱤᱡᱮ ᱛᱚ ᱠᱤᱪᱷᱩ ᱛᱮᱜᱮ ᱱᱤᱡᱮ ᱛᱮᱜᱮ ᱦᱮᱸ ᱮᱠᱴᱩ ᱢᱮᱫ ᱠᱚᱛᱮ ᱠᱟᱹᱴᱤᱡ ᱮ ᱠᱟᱬᱟᱣ ᱟᱠᱟᱱᱟᱭ ᱢᱟᱱᱮ ᱧᱮᱞ ᱧᱟᱢ ᱫᱚᱭ ᱧᱮᱞ ᱧᱟᱢᱼᱟ᱾
ᱛᱟᱣ ᱦᱩᱭᱩᱜ ᱜᱮᱭᱟ᱾
ᱯᱮᱯᱟᱨ ᱠᱚ ᱵᱟᱭ ᱯᱟᱲᱦᱟᱣ ᱫᱟᱲᱮᱭᱟᱜ ᱠᱟᱱᱟ ᱤᱱᱠᱟᱹ। ᱠᱤᱱᱛᱩ ᱜᱚᱝᱠᱮ ᱛᱟᱦᱚᱞᱮ ᱦᱮᱸ
ᱟᱞᱮ ᱱᱚᱸᱰᱮ ᱦᱟᱸᱜ ᱱᱤᱛᱚᱜ ᱫᱚ ᱦᱟᱸᱜ ᱩᱱᱤ ᱫᱚ ᱜᱚᱛᱚ ᱠᱟᱱᱟᱭ ᱫᱟᱹᱫᱩ ᱦᱚᱲᱴᱟᱜ ᱛᱟᱦᱮᱸ ᱠᱟᱱᱟᱭ᱾ ᱢᱟᱱᱮ ᱟᱹᱰᱤ ᱪᱮᱨᱦᱟ ᱢᱚᱴᱟ ᱥᱚᱴᱟ ᱧᱚᱜ ᱮᱸ ᱮᱠᱞᱟ ᱜᱮ ᱛᱟᱲᱟᱢᱟᱭ ᱢᱮᱱᱟ ᱥᱚ ᱫᱚᱥ ᱵᱚᱪᱷᱚᱨ ᱦᱟᱹᱵᱤᱡ ᱛᱟᱦᱮᱸᱜ ᱠᱟᱱ ᱛᱟᱭᱟ ᱵᱚᱭᱚᱥ ᱮᱠᱞᱟ ᱜᱮ ᱛᱟᱲᱟᱢᱟᱭ ᱥᱩᱫᱷᱩ ᱚᱱᱮ ᱟᱸᱡᱚᱢ ᱛᱮᱫ ᱵᱟᱭ ᱟᱸᱡᱚᱢ ᱛᱟᱦᱮᱱᱟ᱾ ᱢᱟᱱᱮ ᱟᱹᱰᱤ ᱥᱩᱨ ᱠᱷᱚᱱᱟᱜ ᱨᱚᱲᱟᱭᱟᱢ ᱛᱚᱵᱮᱱᱟᱜ ᱟᱸᱡᱚᱢᱟᱭ। ᱟᱫᱚ ᱼᱼ ᱡᱚᱠᱷᱚᱱ ᱜᱚᱡ ᱜᱚᱡ ᱮᱱᱟᱭ ᱥᱮ ᱜᱚᱛᱚᱭᱱᱟᱭ
ᱦᱩᱸ᱾
ᱟᱫᱚ ᱴᱟᱢᱟᱠ ᱟᱛᱮᱫ ᱞᱮ ᱩᱸᱰᱩᱠ ᱠᱮᱫᱮᱭᱟ᱾
ᱛᱟᱦᱚᱞᱮ ᱛᱤᱱᱟᱹᱜ ᱦᱮᱸ᱾ ᱟᱨ ᱩᱱᱠᱩ ᱡᱚᱛᱚ ᱜᱚᱴᱟ ᱡᱤᱭᱚᱱ ᱠᱚ, ᱢᱟᱱᱮ ᱠᱚ ᱠᱷᱮᱢᱟᱣ ᱩᱰᱩᱠ ᱼᱼ ᱯᱩᱨᱟᱹᱣ ᱠᱟᱛᱮᱫ ᱠᱚ ᱜᱩᱡᱩᱜ ᱠᱟᱱᱟ ᱟᱨ ᱟᱵᱚ ᱫᱚ ᱚᱠᱟᱨᱮ ᱟᱫᱷᱩᱨᱟ ᱟᱫᱷᱩᱨᱟ ᱚᱨᱫᱷᱮᱠ ᱢᱟ ᱯᱚᱭᱥᱟ ᱯᱤᱪᱷᱩᱱ ᱨᱮ ᱫᱟᱹᱲ ᱫᱟᱹᱲ ᱛᱮᱵᱚᱱ ᱪᱟᱵᱟ ᱠᱮᱫ᱾ ᱪᱟᱵᱟᱭᱮᱱ ᱛᱟᱵᱚᱱᱟ ᱚᱱᱟ ᱛᱮᱜᱮ ᱡᱤᱭᱚᱱ ᱢᱟ। ᱟᱨ ᱢᱩᱪᱟᱹᱫ ᱡᱤᱭᱚᱱ ᱫᱚ ᱦᱟᱸᱜ ᱨᱳᱜ ᱟᱡᱟᱨ ᱼᱼ
ᱚᱨᱫᱷᱮᱠ ᱡᱤᱭᱚᱱ ᱛᱚ ᱟᱵᱚ ᱫᱚ ᱚᱱᱮ ᱯᱚᱭᱥᱟ ᱛᱟᱭᱚᱢ ᱨᱮᱜᱮ ᱫᱟᱹᱲ ᱫᱟᱹᱲ ᱛᱮᱜᱮ ᱪᱟᱵᱟᱜ ᱛᱟᱵᱚᱱᱟ। ᱱᱤᱡᱮᱨᱟᱜ ᱢᱤᱫᱴᱮᱱ ᱨᱟᱹᱥᱠᱟᱹ ᱡᱤᱱᱤᱥᱴᱟᱜ ᱦᱚᱸ ᱵᱚᱱ ᱦᱤᱲᱤᱧ ᱠᱟᱜᱼᱟ। ᱥᱮ ᱵᱟᱝ? ᱚᱱᱟ ᱼᱼ ᱫᱟᱹᱲ ᱛᱮ
ᱟᱨ ᱯᱚᱨᱮ ᱯᱚᱨᱮ ᱛᱮᱫᱚ ᱦᱚᱥᱯᱤᱴᱟᱞ ᱨᱩᱣᱟᱹ ᱦᱟᱹᱥᱩ ᱨᱟᱱ ᱱᱚᱝᱠᱟ ᱱᱚᱝᱠᱟ ᱛᱮᱜᱮ ᱥᱟᱴ ᱯᱳᱸᱥᱳᱴᱴᱤ ᱨᱮᱜᱮ ᱵᱚᱱ ᱪᱟᱵᱟᱭᱮᱱ ᱜᱮ᱾
ᱦᱮᱸ ᱥᱟᱴ ᱯᱳᱥᱳᱴᱴᱤ ᱦᱚᱸ ᱵᱟᱝ ᱜᱚᱝᱠᱮ ᱱᱮᱛᱟᱨ ᱫᱚ ᱟᱫᱚ ᱡᱟ ᱦᱤᱥᱟᱹᱵ ᱛᱮᱻ ᱮᱸᱢ
ᱡᱮᱵᱚᱱ ᱡᱚᱢ ᱫᱟᱵᱚᱱ ᱵᱷᱮᱡᱟᱞ ᱠᱚᱦᱚᱸ ᱟᱨ ᱡᱟ ᱦᱤᱥᱟᱹᱵ ᱛᱚ ᱵᱟᱨᱦᱮ ᱨᱮᱻ ᱢᱟᱱᱮ ᱯᱚᱨᱤᱵᱮᱥ ᱵᱟᱹᱲᱤᱡᱚᱜ ᱠᱟᱱᱟ
ᱦᱩᱸ ᱦᱩᱸ ᱛᱟᱨᱯᱚᱨ ᱜᱚᱝᱠᱮ ᱦᱚᱸᱜᱼᱚᱭ ᱟᱵᱚ ᱟᱹᱛᱩ ᱫᱤᱥᱚᱢ ᱨᱮ ᱠᱟᱹᱴᱤᱡ ᱵᱷᱟᱜᱤ ᱢᱮᱱᱟᱜ ᱵᱚᱱᱟ ᱦᱮᱸ ᱥᱮ ᱵᱟᱝ ᱡᱚᱥᱚ ᱜᱳᱴᱟ ᱫᱷᱟᱨᱮ ᱵᱤᱨ ᱵᱤᱨ ᱫᱟᱨᱮ ᱱᱟᱹᱲᱤ ᱯᱮᱨᱮᱡ ᱢᱮᱱᱟᱜᱼᱟ ᱦᱩᱸ
ᱟᱹᱛᱩ ᱫᱤᱥᱚᱢ ᱨᱮᱱ ᱦᱚᱲ ᱜᱚᱝᱠᱮ ᱤᱧᱫᱩᱧ ᱧᱮᱞ ᱞᱚᱠᱠᱷᱚᱣ ᱠᱟᱫᱟ ᱜᱚᱝᱠᱮ ᱟᱹᱛᱩ ᱫᱤᱥᱚᱢ ᱨᱮᱱ ᱦᱚᱲ ᱟᱵᱚ ᱦᱮᱸᱫᱮ ᱵᱚᱱ ᱦᱩᱭ ᱫᱟᱲᱮᱭᱟᱜᱼᱟ ᱟᱵᱚ ᱠᱤᱱᱛᱩ ᱵᱷᱤᱛᱤᱨ ᱫᱤᱠ ᱛᱮᱫᱚ ᱟᱹᱰᱤ ᱥᱟᱯᱷᱟ ᱜᱮ ᱛᱟᱵᱚᱱᱟ ᱚᱱᱮ ᱡᱮᱻ ᱳᱭ ᱯᱷᱩᱥᱯᱷᱩᱥ ᱵᱟ ᱡᱟᱦᱟᱱᱟᱜ ᱡᱚᱢ ᱧᱩ ᱟᱨ ᱵᱟᱨᱦᱮ ᱨᱤᱱ ᱫᱤᱠᱼᱼ ᱠᱩ ᱠᱚ ᱥᱮ ᱡᱟᱦᱟᱸ ᱛᱤᱱᱟᱹᱜ ᱵᱟᱦᱨᱮ ᱥᱟᱱᱛᱟᱲ ᱠᱚ ᱛᱟᱦᱮᱱ ᱠᱟᱱ ᱛᱟᱵᱚᱱ ᱵᱟᱡᱟᱨ ᱥᱟᱦᱟᱨ ᱨᱮ ᱩᱱᱠᱩ ᱫᱚ ᱦᱚᱭᱛᱚ ᱱᱟᱯᱟᱭ ᱱᱟᱯᱟᱭ ᱠᱚ ᱧᱮᱞᱚᱜᱼᱟ ᱧᱮᱞ ᱛᱮᱜᱮ ᱪᱮᱛᱟᱱ ᱨᱮ ᱡᱮ ᱵᱷᱤᱛᱤᱨ ᱨᱮᱫᱚ ᱦᱚᱭᱛᱚ ᱟᱹᱰᱤ ᱠᱤᱪᱷᱩ ᱠᱮᱢᱤᱠᱮᱞ
ᱠᱟᱹᱢᱤ ᱫᱚ ᱦᱟᱸᱜ
ᱡᱚᱢ ᱢᱟᱠᱚ ᱵᱷᱮᱡᱟᱞ ᱥᱮᱛᱟᱜ ᱠᱚ ᱡᱚᱢᱮᱜ ᱠᱚ
ᱦᱚᱸ ᱦᱚᱸ ᱟᱨᱱᱟᱜ ᱧᱮᱞ ᱟᱵᱤᱱ ᱦᱟᱸᱜ ᱥᱚᱯᱛᱟᱦᱚ ᱨᱮ ᱰᱟᱠᱛᱟᱨ ᱴᱷᱮᱱᱮ ᱪᱟᱞᱟᱜ ᱠᱟᱱᱟ ᱚᱱᱟ ᱪᱮᱠᱟᱯ ᱦᱚᱪᱚᱜ ᱞᱟᱹᱜᱤᱫ ᱦᱮᱸ ᱥᱮ ᱵᱟᱝ
ᱮᱠᱫᱚᱢ ᱜᱚᱝᱠᱮ
ᱦᱩᱸ ᱟᱫᱚ ᱜᱚᱝᱠᱮ ᱩᱱᱠᱩ ᱦᱚᱸᱠᱚ ᱵᱩᱡ ᱠᱟᱫᱟ ᱚᱱᱟᱛᱮ ᱧᱮᱞ ᱵᱮᱱ ᱟᱸᱡᱚᱢᱚᱜ ᱠᱟᱱᱟ ᱦᱮᱞᱳ ᱜᱚᱝᱠᱮ
ᱦᱮᱸ ᱜᱚᱝᱠᱮ ᱞᱟᱹᱭᱵᱤᱱ
ᱞᱟᱹᱭᱫᱟ ᱩᱱᱠᱩ ᱦᱚᱸᱠᱚ ᱵᱩᱡ ᱠᱟᱫᱟ ᱵᱟᱡᱟᱨ ᱥᱮᱫ ᱨᱮᱱ ᱩᱱᱠᱩ ᱧᱮᱞ ᱵᱮᱱ ᱚᱠᱛᱚ ᱠᱚᱠᱚ ᱧᱟᱢ ᱞᱮᱠᱷᱟᱱ ᱫᱚ ᱚᱱᱟ ᱵᱤᱨ ᱫᱤᱥᱚᱢ ᱥᱮᱫ ᱫᱟᱬᱟᱱ ᱠᱚ ᱦᱤᱡᱩᱜᱼᱟ᱾ ᱚᱱᱟ ᱢᱚᱱᱮ ᱯᱷᱟᱹᱨᱭᱟᱹ ᱞᱟᱹᱜᱤᱫ ᱥᱚᱵ ᱥᱚ ᱥᱚᱢᱚᱭ ᱚᱱᱮ ᱵᱟᱡᱟᱨ ᱨᱮ ᱛᱟᱦᱮᱸ ᱡᱟᱦᱟᱸ ᱥᱮᱫ ᱜᱮᱵᱤᱱ ᱠᱚᱭᱚᱜᱟ ᱚᱱᱛᱮ ᱜᱮ ᱥᱩᱫᱷᱩ ᱢᱟᱨᱟᱝ ᱢᱟᱨᱟᱝ ᱵᱤᱞᱰᱤᱝ ᱟᱨ ᱪᱮᱫ ᱦᱚᱸ ᱵᱟᱝ᱾
ᱦᱮᱸ ᱜᱚᱝᱠᱮ ᱟᱵᱮᱱ ᱟᱵᱮᱱ ᱡᱩᱫᱤ ᱵᱷᱟᱜᱤ ᱛᱟᱦᱮᱱ ᱞᱟᱹᱠᱛᱤᱜ ᱠᱟᱱᱟ ᱟᱵᱮᱱ ᱵᱚᱦᱚᱜ ᱵᱤᱨᱵᱩᱨᱩ ᱟᱹᱛᱩ ᱫᱤᱥᱚᱢ ᱢᱟᱲᱟᱝ ᱫᱚ ᱱᱟᱯᱟᱭ ᱫᱚ ᱵᱟᱝ ᱵᱤᱱ ᱛᱟᱦᱮᱸ ᱫᱟᱲᱮᱭᱟᱜᱼᱟ ᱜᱚᱢ ᱢᱟᱱᱮ ᱟᱹᱞᱤᱧ ᱞᱤᱧ ᱢᱮᱱᱟ᱾ ᱦᱩᱸ ᱟᱵᱮᱱ ᱮᱴᱟᱜᱟᱜ ᱯᱷᱮᱥᱮᱞᱤᱴᱤ ᱵᱮᱱ ᱧᱟᱢᱟ ᱢᱟᱱᱟᱣ ᱫᱤᱧ᱾ ᱮ ᱵᱟᱡᱟᱨ ᱥᱟᱦᱟᱨ ᱨᱮ ᱦᱤᱱᱟᱹ ᱱᱤᱭᱟᱹ ᱯᱚᱭᱥᱟ ᱯᱟᱹᱛᱤ ᱨᱮᱱᱟᱜ ᱯᱷᱮᱥᱮᱞᱤᱴᱤ ᱱᱟᱯᱟᱭ ᱱᱟᱯᱟᱭ ᱧᱟᱢᱚᱜᱼᱟ, ᱦᱳᱭᱛᱚ ᱚᱱᱟ ᱠᱚᱨᱮᱱᱟᱜ ᱠᱟᱡ ᱠᱟᱢ ᱠᱚ ᱥᱩᱡᱳᱜ ᱠᱟᱹᱢᱤ ᱥᱩᱛᱛᱨᱚ ᱠᱤᱱᱛᱩ ᱵᱟᱧᱪᱟᱣ ᱵᱷᱟᱹᱜᱤ ᱵᱷᱟᱵᱛᱮ ᱵᱟᱧᱪᱟᱣ ᱛᱟᱦᱮᱱ ᱠᱚᱨᱛᱮ ᱜᱮᱞᱮ ᱟᱹᱛᱩ ᱫᱤᱥᱚᱢ ᱟᱜᱮ ᱫᱚ ᱵᱟᱹᱱᱩᱜᱼᱟ ᱜᱚᱝᱠᱮ᱾
ᱚᱸᱰᱮ ᱡᱮ ᱡᱟᱦᱟᱸ ᱥᱩᱫᱽᱫᱷᱚ ᱦᱚᱭ, ᱥᱮᱛᱟᱜ ᱯᱟᱭᱟᱨ ᱨᱮᱜᱮ ᱦᱟᱸᱜ ᱤᱭᱟᱹ ᱵᱤᱱ ᱧᱮᱧᱟᱢᱟ, ᱥᱮᱛᱟᱜ ᱯᱟᱭᱟᱨ ᱨᱮᱱᱟᱜ ᱡᱟᱦᱟᱸ ᱥᱩᱫᱽᱫᱷᱚ ᱦᱚᱭ ᱚᱱᱟ ᱫᱚ ᱟᱹᱰᱤ ᱱᱟᱯᱟᱭ ᱦᱚᱭ ᱠᱟᱱᱟ ᱞᱟᱹᱭᱟᱠᱚ᱾ ᱦᱮᱸ ᱥᱮ ᱵᱟᱝ?
ᱟᱫᱟ ᱚᱱᱟ ᱜᱚ ᱚᱱᱟ ᱫᱚ ᱟᱵᱮᱱ ᱫᱚ ᱵᱟᱡᱟᱨ ᱥᱟᱦᱟᱨ ᱨᱮᱫᱚ ᱵᱟᱵᱮᱱ ᱧᱟᱢᱟ ᱥᱮ ᱥᱮᱛᱟᱜ ᱠᱷᱚᱱ᱾ ᱜᱟᱹᱲᱤ ᱨᱮᱱᱟᱜ ᱠᱚᱞᱠᱟᱨᱠᱷᱟᱱᱟ ᱨᱮᱱᱟᱜ ᱫᱷᱩᱣᱟᱹ, ᱜᱟᱹᱲᱤ ᱨᱮᱱᱟᱜ ᱫᱷᱩᱣᱟᱹ ᱵᱤᱵᱷᱤᱱᱱᱚ ᱨᱚᱠᱚᱢ
ᱦᱩᱸ᱾
ᱠᱚᱢ ᱵᱮᱠᱴᱮᱨᱤᱭᱟ ᱢᱮᱱᱟᱜ ᱠᱚᱣᱟ, ᱵᱤᱵᱷᱤᱱᱱᱚ ᱨᱚᱠᱚᱢ ᱡᱟᱭᱜᱟ ᱨᱮᱱ ᱦᱚᱲᱮ ᱦᱤᱡᱩᱜ ᱠᱟᱱ, ᱱᱚᱝᱨᱟᱭ ᱜᱤᱰᱤᱭᱮᱫ ᱚᱸᱰᱮ᱾ ᱠᱷᱚᱱᱜᱮ ᱟᱨ ᱵᱟᱡᱟᱨ ᱨᱮᱱᱟᱜ, ᱥᱚᱦᱚᱨ ᱨᱮᱱᱟᱜ ᱱᱮᱛᱟᱨ ᱥᱚᱦᱚᱨ ᱵᱟᱡᱟᱨ ᱨᱮᱱᱟᱜ ᱰᱟᱥᱴᱵᱤᱱ ᱮᱸ ᱠᱤᱪᱷᱩ ᱥᱩᱨ ᱨᱮᱜᱮ ᱠᱚ ᱛᱟ ᱩᱱᱟᱹᱜ ᱥᱟᱺᱜᱤᱧ ᱦᱚᱸ ᱵᱟᱠᱚ ᱜᱤᱰᱤ ᱦᱚᱴᱚ ᱠᱟᱜᱼᱟ ᱚᱱᱟ ᱠᱤᱪᱷᱩ ᱢᱤᱫᱴᱟᱝ ᱜᱟᱹᱰᱭᱟᱹ ᱜᱮᱠᱚ ᱵᱮᱱᱟᱣ ᱟᱠᱟᱫ ᱜᱮᱠᱚ᱾
ᱦᱩᱸ ᱟᱨ ᱛᱟᱨᱯᱚᱨ ᱧᱮᱞᱵᱤᱱ ᱰᱨᱮᱱ ᱠᱚᱦᱚᱸ ᱵᱟᱡᱟᱨ ᱞᱤᱧ ᱪᱟᱞᱟᱣ ᱵᱟᱲᱟᱣ ᱟᱠᱟᱱᱟ ᱛᱚ ᱚᱱᱠᱟ ᱵᱟᱭᱨᱮ ᱦᱚᱸ᱾ ᱰᱨᱮᱱ ᱠᱚᱨᱮ ᱮᱛᱚ ᱥᱚ ᱦᱤᱡᱩᱜᱼᱟ ᱵᱟᱝ ᱢᱟᱱᱮ ᱟᱹᱲᱤᱥᱮᱜᱮᱵᱤᱱ ᱵᱩᱡᱷᱟᱹᱣᱟ ᱢᱚᱱᱮᱭᱟᱵᱤᱱ ᱟᱞᱮ ᱟᱹᱛᱩ ᱫᱤᱥᱚᱢ ᱜᱮ ᱵᱷᱟᱜᱮᱭᱟ᱾
ᱚᱱᱮ ᱛᱮᱞᱤᱧ ᱢᱮᱱᱮᱫ ᱟᱵᱚ ᱟᱹᱛᱩ ᱚᱲᱟᱜ ᱨᱮᱱ ᱦᱚᱲ ᱫᱚ ᱟᱵᱚ ᱫᱚ ᱧᱮᱞ ᱛᱮᱜᱮ ᱦᱳᱭᱛᱚ ᱦᱚᱲᱜᱮ ᱟᱵᱚ ᱫᱚ ᱦᱮᱸᱫᱮ ᱜᱚᱝᱠᱮ ᱵᱟᱠᱷᱟᱱ ᱟᱹᱰᱤ ᱯᱚᱨᱤᱥᱠᱟᱨ ᱯᱚᱨᱤᱪᱷᱚᱱᱱᱚ ᱦᱚᱲ ᱵᱷᱤᱛᱤᱨ ᱵᱟᱦᱮᱨ ᱜᱚᱴᱟ ᱜᱮ, ᱚᱲᱟᱜ ᱫᱩᱣᱟᱹᱨ ᱢᱟ ᱦᱮᱸᱜᱮ᱾ ᱛᱮ ᱵᱟᱹᱱᱩᱜ ᱛᱟᱵᱚᱱᱟ ᱦᱟᱥᱟ ᱠᱚᱨᱮᱱ ᱚᱲᱟᱜ ᱠᱟᱱ ᱛᱟᱵᱚᱱᱟ ᱠᱤᱱᱛᱩ ᱥᱟᱯᱷᱟ ᱥᱟᱹᱯᱤ᱾
ᱛᱮᱦᱮᱧ ᱫᱚ ᱚᱱᱛᱚᱛᱚ ᱟᱹᱰᱤ ᱨᱟᱹᱥᱠᱟᱹ ᱨᱮ ᱢᱮᱱᱟᱜ ᱵᱚᱱᱟ ᱤᱧᱫᱩᱧ ᱞᱟᱹᱭᱟ᱾
ᱟᱹᱰᱤ ᱨᱟᱹᱥᱠᱟᱹ ᱨᱮ ᱜᱚᱝᱠᱮ᱾
ᱦᱩᱸ᱾ ᱛᱟᱯᱚᱨ ᱢᱟᱱᱚᱥᱤᱠ ᱥᱟᱱᱛᱤ ᱵᱟᱝ ᱛᱟᱦᱮᱸᱞᱱᱠᱷᱟᱱ ᱫᱚ ᱚᱱᱟ ᱠᱷᱚᱱᱟᱜ ᱨᱟᱹᱥ ᱢᱟᱱᱮ ᱡᱟᱦᱟᱸ ᱛᱤᱱᱟᱹᱜ ᱴᱟᱠᱟ ᱯᱚᱭᱥᱟ ᱛᱟᱦᱮᱱ ᱛᱟᱵᱤᱱ ᱢᱟᱥᱮ ᱢᱟᱱᱚᱥᱤᱠ ᱥᱟᱱᱛᱤ ᱦᱩᱭᱩᱜᱳ ᱠᱟᱱᱟ ᱡᱚᱛᱚ ᱠᱷᱚᱱᱟᱜ ᱢᱟᱨᱟᱝ ᱡᱤᱱᱤᱥ ᱥᱮ᱾
ᱦᱮ ᱨᱟᱹᱥᱠᱟᱹ ᱛᱮᱫᱚ ᱡᱤᱭᱚᱱ ᱫᱚ ᱵᱟᱵᱮᱱ ᱠᱷᱮᱢᱟᱣ ᱠᱮᱭᱟ᱾ ᱟᱵᱮᱱ ᱡᱩᱫᱤ ᱯᱚᱭᱥᱟ ᱯᱟᱛᱤ ᱛᱟᱦᱮᱸ ᱠᱟᱛᱮ ᱠᱟᱛᱮᱫ ᱦᱚᱸ ᱡᱩᱫᱤ ᱢᱤᱫ ᱵᱟᱨ ᱵᱮᱲᱟ ᱦᱚᱸ ᱡᱩᱫᱤ ᱵᱮᱥᱚᱜ ᱧᱚᱜ ᱢᱤᱫ ᱵᱮᱲᱟ ᱦᱚᱸ ᱡᱩ ᱵᱮᱥ ᱧᱚᱜ ᱛᱮ ᱵᱟᱵᱮᱱ ᱡᱟᱹᱯᱤᱫ ᱫᱟᱲᱮᱭᱟᱜᱼᱟ᱾ ᱛᱟᱦᱚᱞᱮ ᱚᱱᱟ ᱯᱚᱭᱥᱟ ᱯᱚᱭᱥᱟ ᱯᱟᱞᱤᱯ ᱛᱟᱦᱮᱸ ᱠᱟᱛᱮ ᱫᱚᱵᱮᱱ ᱪᱮᱫ ᱵᱮᱱ ᱪᱤᱠᱟᱹᱭᱟᱵᱮᱱ ᱜᱚᱝᱠᱮ᱾ ᱮᱸ-ᱦᱮᱸᱜ ᱟᱨ ᱱᱤᱛᱚᱜ ᱡᱩᱫᱤ ᱟᱵᱮᱱ ᱚᱲᱟᱜ ᱨᱮ ᱡᱩᱫᱤ ᱯᱚᱭᱥᱟ ᱵᱟᱹᱱᱩᱜ ᱛᱟᱵᱱᱟᱚ ᱛᱟᱹᱣ ᱡᱩᱫᱤ ᱥᱟᱱᱛᱤ ᱛᱮᱵ ᱡᱟᱹᱯᱤᱫ ᱫᱟᱲᱮᱭᱟᱜ ᱠᱟᱱᱟ᱾
ᱦᱩᱸ ᱦᱩᱸ᱾
ᱛᱟᱦᱚᱞᱮ ᱚᱱᱟᱜᱮ ᱟᱹᱰᱤ ᱱᱟᱯᱟᱭ ᱟᱹᱞᱤᱧ ᱫᱚᱞᱤᱧ ᱢᱚᱱᱮᱭᱟ ᱜᱚᱝ
ᱮᱠᱫᱚᱢ ᱮᱠᱫᱚᱢ ᱟᱹᱰᱤ ᱱᱟᱯᱟᱭ᱾
ᱟᱹᱰᱤ ᱦᱚᱲᱜᱮ ᱚᱱᱠᱟ ᱢᱮᱱᱟᱜ ᱠᱚᱣᱟ ᱧᱮᱞ ᱵᱮᱱ ᱯᱟᱨᱟᱠ ᱯᱟᱨᱠᱚᱢ ᱨᱮᱠᱚ ᱡᱟᱹᱯᱤᱫᱮᱜ ᱨᱮᱦᱚᱸ ᱮᱸ ᱡᱟᱹᱯᱤᱫ ᱫᱚ ᱦᱟᱸᱜ ᱵᱟᱝ ᱦᱩᱭᱩᱜ ᱠᱟᱱ ᱛᱟᱠᱚᱣᱟ᱾
ᱦᱮᱸ ᱜᱚᱝᱠᱮ᱾